ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱸ ᱥᱟᱜᱩᱱ ᱥᱮᱛᱟᱜ᱾
ᱦᱮᱸ ᱥᱟᱹᱜᱩᱱ ᱥᱮᱛᱟᱜ ᱦᱮᱸ᱾ ᱧᱟᱹᱜ ᱨᱚᱲ ᱵᱮᱱ ᱟᱸᱡᱚᱢ ᱮᱫᱟ ᱞᱤᱧᱟᱜ?
ᱦᱮᱸ ᱟᱸᱡᱚᱢᱚᱜ ᱠᱟᱱᱟ ᱟᱵᱤᱱᱟᱜ ᱨᱚᱲ ᱦᱚᱸ ᱱᱟᱯᱟᱭ ᱜᱮ᱾
ᱟᱨ ᱛᱟᱦᱚᱞᱮ ᱞᱟᱹᱭ ᱫᱟᱞᱤᱧ ᱡᱮ ᱮᱸ ᱥᱮᱛᱟᱜ ᱵᱮᱲᱟ ᱨᱮᱱᱟᱜ ᱪᱟ ᱱᱟᱥᱛᱟ ᱠᱚᱫᱚ ᱦᱳᱭ ᱵᱟᱲᱟᱭᱱᱟ ᱥᱮ ᱵᱟᱝ?
ᱦᱮᱸ ᱥᱮᱛᱟᱜ ᱵᱮᱲᱟ ᱨᱮᱱᱟᱜ ᱪᱟ ᱱᱟᱥᱛᱟ ᱠᱚᱫᱚ ᱦᱩᱭ ᱠᱟᱱ ᱜᱮᱭᱟ ᱦᱤᱛᱚᱜ ᱞᱮᱠᱟ ᱫᱚ᱾ ᱟᱹᱵᱤᱱ ᱵᱤᱱ ᱪᱟ ᱱᱟᱥᱛᱟ ᱠᱮᱫᱟ ᱥᱮ ᱵᱟᱝᱼᱟ?
ᱦᱮᱸ ᱟᱹᱞᱤᱧ ᱪᱟ ᱱᱟᱥᱛᱟ ᱠᱮᱼᱟ ᱞᱤᱧ ᱦᱟᱸᱜ ᱠᱷᱟᱡ᱾ ᱛᱟᱦᱚᱞᱮ ᱛᱮᱦᱮᱧ ᱫᱚ ᱵᱟᱦᱟ ᱯᱚᱨᱚᱵᱽ ᱤᱫᱤ ᱠᱟᱛᱮᱜ ᱨᱚᱯᱚᱲᱟᱞᱟᱝ ᱦᱮᱸᱥᱮ᱾
ᱦᱩᱸ ᱦᱩᱸ ᱟᱯᱮ ᱥᱮᱫ ᱞᱟᱹᱭ ᱫᱟᱞᱤᱧ ᱵᱟᱦᱟ ᱯᱚᱨᱚᱵᱽ ᱠᱚ ᱦᱩᱭᱩᱜ ᱜᱮᱭᱟ ᱥᱮ ᱵᱟᱝᱼᱟ?
ᱦᱮᱸ ᱟᱞᱮ ᱥᱮᱫ ᱫᱚ ᱦᱳᱭᱳᱜ ᱜᱮᱭᱟ ᱵᱟᱦᱟ ᱯᱚᱨᱚᱵᱽ ᱦᱟᱸᱜ ᱠᱷᱟᱱ᱾ ᱛᱟᱦᱞᱮ ᱯᱳᱭᱞᱳ ᱨᱮ ᱠᱩᱠᱞᱤ ᱞᱤᱧ ᱫᱚᱦᱚᱭᱮᱫᱟ ᱦᱮᱸᱥᱮ ᱵᱟᱦᱟ ᱯᱚᱨᱚᱵᱽ ᱨᱮ ᱵᱟᱦᱟ ᱯᱚᱨᱚᱵᱽ ᱨᱮᱫᱚ ᱦᱟᱸᱜ ᱠᱷᱟᱡ ᱪᱮᱫ ᱵᱟᱦᱟ ᱵᱚᱱ ᱵᱚᱸᱜᱟ ᱵᱩᱨᱩᱭ ᱜᱮᱭᱟ?
ᱵᱟᱦᱟ ᱯᱚᱨᱚᱵᱽ ᱨᱮᱫᱚ ᱤᱭᱟᱹ ᱥᱟᱨᱡᱚᱢ ᱵᱟᱦᱟ ᱜᱮᱛᱚᱵᱚᱱ ᱵᱚᱸᱜᱟ ᱵᱩᱨᱩᱩᱭ ᱜᱮᱭᱟ ᱦᱮ ᱵᱟᱝ
ᱦᱮᱸ ᱥᱟᱨᱡᱚᱢ ᱵᱟᱦᱟ ᱵᱚᱞᱛᱮ ᱟᱨ ᱢᱤᱫᱴᱟᱱ ᱵᱟᱦᱟ ᱵᱚᱱ
ᱟᱨ ᱢᱤᱫᱴᱟᱝ ᱫᱚ ᱦᱩᱭᱩᱜ ᱠᱟᱱᱟ ᱾ ᱢᱟᱛᱠᱚᱢ ᱵᱟᱦᱟ ᱦᱳᱭ ᱚᱱᱟ ᱥᱟᱨᱡᱚᱢ ᱢᱟ ᱟᱨ ᱢᱟᱛᱠᱚᱢ ᱢᱟᱛᱠᱚᱢ ᱵᱟᱦᱟ ᱥᱮ ᱢᱟᱛᱠᱚᱢ ᱜᱮᱞᱮ ᱠᱚ ᱢᱮᱛᱟᱜᱼᱟ ᱡᱟᱭᱼᱼ
ᱦᱮ ᱛᱟᱦᱚᱞᱮ ᱢᱟ ᱟᱨᱚ ᱚᱱᱠᱟᱱᱟᱜ ᱠᱩᱠᱞᱤ ᱫᱚᱦᱚᱭ ᱵᱤᱱ᱾
ᱦᱮᱸ ᱠᱩᱠᱞᱤᱧ ᱫᱚᱟᱹᱭᱮᱫᱟ?
ᱦᱮ
ᱦᱮᱸ ᱟᱸᱡᱚᱢ ᱫᱟᱞᱤᱧ᱾
ᱦᱳᱭ ᱵᱟᱦᱟ ᱯᱚᱨᱚᱵᱽ ᱨᱮ ᱡᱮ ᱚᱱᱮ ᱢᱤᱫᱴᱟᱝ ᱪᱩᱠᱟᱹᱜ ᱫᱟᱜ ᱠᱚ ᱤᱫᱤᱭᱟ, ᱚᱱᱟ ᱪᱩᱠᱟᱹᱜ ᱨᱮᱱᱟᱜ ᱫᱟᱜ ᱨᱮᱱᱟᱜ ᱧᱩᱛᱩᱢ ᱵᱤᱱ ᱵᱟᱲᱟᱭᱟ ᱪᱮᱫ ᱠᱚ ᱞᱟᱹᱭᱟ?
ᱚᱱᱟ ᱵᱟᱝᱞᱤᱧ ᱞᱟᱹᱭ ᱫᱟᱲᱮᱭᱟᱜ ᱠᱟᱱᱟ ᱾
ᱦᱳᱭ ᱱᱚᱣᱟ ᱡᱟᱦᱟᱸ ᱪᱩᱠᱟᱹᱜ ᱫᱟᱜ ᱠᱚ ᱤᱫᱤᱭᱟ ᱱᱚᱣᱟ ᱨᱮᱱᱟᱜ ᱧᱩᱛᱩᱢ ᱫᱚ ᱦᱩᱭᱩᱜ ᱠᱟᱱᱟ ᱥᱟᱹᱜᱩᱱ ᱴᱷᱤᱞᱤ
ᱦᱳᱭ ᱥᱟᱜᱩᱱ ᱴᱷᱤᱞᱤ ᱦᱳᱭ᱾ ᱟᱪᱷᱟ ᱟᱹᱞᱤᱧ ᱞᱟᱹᱭᱫᱟ ᱡᱟᱦᱟᱸ ᱡᱟᱦᱟᱸ ᱚᱱᱟ ᱪᱩᱠᱟᱹᱜ ᱠᱚ ᱜᱚᱜ ᱦᱚᱪᱚ ᱠᱚᱣᱟ ᱫᱤᱯᱤᱞ ᱦᱚᱪᱚ ᱠᱚᱣᱟ ᱡᱟᱦᱟᱸᱭ ᱩᱱᱠᱩ ᱫᱚ ᱾ ᱢᱟᱱᱮ ᱪᱮᱫᱟᱜ ᱰᱟᱺᱜᱩᱣᱟᱹ ᱠᱚᱜᱮ ᱠᱚ ᱞᱟᱜᱟᱜᱼᱟ?
ᱦᱮᱸ ᱱᱚᱣᱟ ᱫᱚᱠᱷᱟᱡ ᱤᱭᱟᱹ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱠᱷᱟᱡ ᱾ ᱰᱟᱺᱜᱩᱣᱟᱹ ᱠᱚᱲᱟ ᱜᱤᱫᱽᱨᱟᱹ ᱜᱮᱠᱚ ᱜᱚᱜ ᱜᱮᱭᱟ ᱛᱚ, ᱟᱹᱞᱤᱧ ᱦᱚᱞᱤᱧ ᱧᱮᱞ ᱟᱴᱠᱟᱫᱟ ᱚᱱᱟ ᱫᱚ ᱡᱚᱛᱼᱼ ᱫᱚ ᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ ᱱᱚᱣᱟ ᱨᱮᱱᱟᱜ ᱱᱟᱜᱟᱢ ᱫᱚ ᱵᱟᱹᱞᱤᱧ ᱵᱟᱰᱟᱭᱟ᱾
ᱦᱩᱸ ᱟᱹᱞᱤᱧ ᱦᱚᱸ ᱵᱟᱝᱞᱤᱧ ᱵᱟᱰᱟᱭᱟ ᱛᱚ ᱚᱱᱟᱜᱮ ᱦᱚᱸᱜ-ᱚᱭ ᱚᱱᱟ ᱨᱮᱱᱟᱜ ᱛᱮᱞᱟ ᱵᱟᱰᱟᱭ ᱥᱟᱱᱟ ᱠᱮᱫ ᱞᱤᱧᱟᱹ, ᱚᱱᱟ
ᱟᱪᱪᱷᱟ ᱡᱟᱦᱟᱸ ᱡᱟᱦᱮᱨ ᱫᱟᱞᱚᱵᱟᱠᱚ ᱠᱷᱟᱡ ᱥᱟᱹᱲᱤᱢ ᱠᱚᱠᱚ ᱵᱮᱱᱟᱣᱟ ᱚᱱᱟ ᱫᱚ ᱢᱟᱱᱮ ᱵᱟᱹᱦᱩ ᱦᱟᱱ ᱠᱚᱲᱟ ᱠᱚ ᱤᱭᱟᱹ ᱜᱮᱭᱟ ᱥᱮ ᱰᱟᱺᱝᱣᱟᱹ ᱠᱚᱲᱟ ᱠᱚ ᱤᱭᱟᱹ ᱜᱮᱭᱟ ᱢᱟᱱᱮ ᱫᱟᱞᱚᱵ ᱜᱮᱭᱟ ᱠᱚ ᱾
ᱦᱮ ᱚᱱᱟ ᱵᱟᱝᱞᱤᱧ ᱞᱟᱹᱭ ᱫᱟᱲᱭᱟᱜ ᱠᱟᱱᱟ ᱱᱚᱣᱟ ᱫᱚ ᱵᱟᱝᱞᱤᱧ ᱵᱟᱰᱟᱭ, ᱵᱟᱰᱟᱭ ᱵᱟᱹᱱᱩᱜ ᱛᱮᱱᱟᱜ ᱫᱚ
ᱦᱳᱭ ᱱᱚᱣᱟ ᱫᱚ ᱠᱷᱟᱡ ᱰᱟᱺᱜᱩᱣᱟᱹ ᱠᱚᱲᱟ ᱜᱤᱫᱽᱨᱟᱹ ᱜᱮᱠᱚ ᱤᱭᱟᱹ ᱜᱮᱭᱟ ᱫᱟᱞᱚᱵ ᱜᱮᱭᱟ ᱠᱚ ᱾
ᱵᱟᱞᱤᱧ ᱵᱟᱰᱟᱭᱟ ᱛᱚ ᱵᱟᱰᱟᱭ ᱠᱮᱫᱟᱞᱤᱧ ᱵᱟᱰᱟᱭᱠᱮᱫ ᱵᱷᱟᱜᱤ ᱜᱮᱞᱤᱧ ᱵᱩᱡ
ᱦᱮᱸ, ᱛᱟᱦᱚᱞᱮ ᱱᱟᱭᱠᱮᱭᱟᱜ ᱠᱟᱹᱢᱤ ᱫᱚ ᱪᱮᱫ ᱠᱟᱱ ᱛᱟᱭᱟ ᱢᱟ ᱞᱟᱹᱭ ᱵᱤᱱ?
ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱩᱱᱤ ᱫᱚ ᱾ ᱵᱚᱸᱜᱟ ᱵᱩᱨᱩ ᱠᱟᱹᱢᱤ ᱨᱮᱜᱮ ᱠᱟᱹᱢᱤ ᱜᱮᱭᱟᱭ᱾
ᱦᱳᱭ ᱚᱱᱟ ᱵᱟᱝ ᱠᱷᱟᱡ ᱵᱚᱸᱜᱟ ᱵᱩᱨᱩ ᱠᱟᱹᱢᱤ ᱡᱟᱦᱟᱸ ᱛᱤᱱᱟᱹᱜ ᱵᱟᱦᱟ ᱞᱮᱥᱟᱲᱦᱮᱫ ᱛᱮ ᱱᱚᱝᱠᱟ ᱵᱚᱸᱜᱟ ᱵᱳᱨᱳ ᱦᱩᱭᱩᱜᱼᱟ, ᱢᱟᱱᱮ ᱩᱱᱤᱜᱮᱭ ᱵᱚᱸᱜᱟ ᱵᱩᱨᱩ ᱭᱟᱭ ᱦᱮᱸᱥᱮ᱾
ᱦᱳᱭ ᱦᱳᱭ ᱾
ᱟᱪᱷᱟ ᱟᱨ ᱢᱟ ᱚᱱᱠᱟᱼᱼ
ᱟᱨ ᱞᱟᱹᱭ ᱫᱟ ᱾ ᱦᱚᱸᱜ-ᱚᱭ ᱵᱟᱦᱟ ᱯᱚᱨᱚᱵᱽ ᱨᱮ ᱡᱚᱠᱷᱚᱱ ᱚᱱᱮ ᱡᱟᱦᱟᱸ ᱞᱮᱠᱟᱛᱮ ᱱᱟᱭᱠᱮ ᱠᱚ ᱤᱫᱤᱭᱮᱤᱭᱟ ᱪᱮᱫ ᱠᱚ ᱞᱮᱭᱟ ᱵᱟᱹᱞᱤᱧ ᱴᱷᱤᱠᱟᱹ ᱫᱟᱲᱮᱭᱟᱜ ᱠᱟᱱᱟ ᱾ ᱠᱷᱟᱱ ᱩᱱᱟᱹᱜ ᱵᱷᱟᱜᱮ ᱞᱮᱠᱟ ᱵᱟᱞᱤᱧ ᱞᱟᱹᱭ ᱫᱟᱲᱮᱭᱟᱜ ᱠᱟᱱᱟ ᱱᱟᱭᱠᱮ ᱡᱟᱦᱟᱸ ᱞᱮᱠᱟ ᱛᱮᱠᱚ ᱤᱫᱤᱭᱮᱭᱟ ᱦᱮᱸ ᱵᱟᱝ ᱾
ᱦᱮᱸ᱾
ᱢᱟᱱᱮ ᱚᱸᱰᱮ ᱢᱤᱫᱴᱟᱱ ᱡᱟᱦᱟᱸ ᱛᱷᱟᱱ ᱞᱮᱠᱟ ᱠᱚ ᱵᱮᱱᱟᱣ ᱟᱠᱟᱜᱼᱟ ᱥᱟᱭᱤᱰ ᱨᱮ ᱢᱟᱱᱮ ᱚᱸᱰᱮ ᱪᱮᱫᱟᱜ ᱚᱱᱟ ᱠᱷᱚᱲ ᱛᱮᱠᱚ ᱫᱟᱞᱚᱵ ᱞᱮ ᱞᱮᱠᱟ ᱠᱟᱜᱼᱟ? ᱟᱨ ᱥᱟᱨᱡᱚᱢ ᱥᱟᱨᱡᱚᱢ ᱰᱟᱹᱨ ᱪᱮᱫᱟᱜ ᱠᱚ ᱵᱤᱫᱟᱜᱼᱟ?
ᱦᱮᱸ ᱚᱱᱟ ᱦᱚᱸ ᱵᱟᱹᱞᱤᱧ ᱞᱟᱹᱭ ᱫᱟᱲᱮᱭᱟᱜ ᱠᱟᱱᱟ ᱟᱹᱞᱤᱧ ᱫᱚ ᱾ ᱟᱵᱮᱱ ᱡᱩᱫᱤ ᱵᱟᱲᱟᱭ ᱢᱮᱱᱟᱜ ᱛᱵᱮᱱᱟ ᱞᱟᱹᱭ ᱫᱟᱲᱮ ᱭᱟᱜ ᱟᱵᱤᱱ
ᱟᱹᱞᱤᱧ ᱦᱚᱸ ᱱᱚᱣᱟ ᱫᱚ ᱵᱟᱰᱟᱭ ᱵᱟᱹᱱᱩᱜ ᱟᱠᱟᱫ ᱛᱟᱹᱟᱞᱤᱧᱟ
ᱟᱪᱪᱷᱟ ᱴᱷᱤᱠ ᱟᱪᱷᱮ ᱛᱟᱦᱚᱞᱮ ᱥᱟ. ᱨᱤ ᱜᱮ ᱵᱟᱦᱟ ᱨᱮ ᱛᱤᱨᱞᱟᱹ ᱠᱚᱫᱚ ᱪᱮᱫ ᱠᱚ ᱵᱟᱦᱟᱭᱟ?
ᱛᱤᱨᱞᱟᱹ ᱠᱚᱫᱚ ᱠᱚ ᱵᱟᱦᱟᱭᱟ ᱥᱟᱨᱡᱚᱢ ᱵᱟᱦᱟ ᱚᱱᱟ ᱫᱚ ᱱᱟᱭᱠᱮ ᱠᱤ ᱨᱩᱣᱟᱹᱲ ᱚᱠᱛᱮ ᱜᱮ ᱚᱱᱟ ᱫᱚᱠᱚ ᱵᱟᱦᱟᱭ ᱜᱮᱭᱟ ᱠᱚ ᱢᱟᱱᱮ ᱟᱞᱮ ᱟᱞᱮ ᱥᱮᱫ ᱫᱚ ᱱᱟᱭᱠᱮ ᱨᱩᱣᱟᱹᱲ ᱚᱠᱛᱮ ᱜᱮᱠᱚ ᱵᱟᱦᱟᱭ ᱜᱮᱭᱟ ᱪᱟᱞᱟᱜ ᱥᱚᱢᱚᱭ ᱫᱚ ᱵᱟᱝᱟ ᱾ ᱟ ᱚᱠᱟ ᱟᱹᱰᱤ ᱟᱭᱢᱟ ᱫᱤᱥᱚᱢ ᱨᱮ ᱟᱹᱰᱤ ᱨᱚᱠᱚᱢ ᱱᱤᱭᱚᱢ ᱛᱚ ᱟᱪᱪᱷᱟ ᱞᱟᱹᱭ ᱢᱮ ᱥᱮ ᱚᱱᱟ ᱚ ᱵᱟᱦᱟ ᱵᱚᱸᱜᱟ ᱫᱚ ᱪᱮᱫ ᱥᱩᱚᱢᱟᱹᱭ ᱠᱚ ᱵᱟᱦᱟ ᱵᱚᱸᱜᱟᱟᱜ ᱜᱮᱭᱟ?
ᱱᱚᱜ ᱛᱚ ᱱᱚᱣᱟ ᱫᱚ ᱢᱟᱜᱽ ᱯᱷᱟᱹᱜᱩᱱ ᱵᱚᱸᱜᱟ ᱜᱮ ᱠᱷᱟᱡ ᱠᱚ ᱵᱟᱦᱟᱞ ᱠᱟᱜ ᱜᱮᱭᱟ ᱟᱞᱤᱧ ᱦᱚᱸ ᱛᱚ ᱟᱧ ᱵᱟᱲᱟᱭᱟ ᱾
ᱦᱮᱸ
ᱟᱪᱪᱷᱟ ᱪᱴᱠᱟ ᱢᱟ ᱟᱹᱵᱤᱱ ᱞᱟᱹᱭᱵᱤᱱ ᱮᱠᱷᱟᱱᱡ ᱵᱟᱹᱞᱤᱧ ᱫᱤᱥᱟᱹᱭᱮᱫᱼᱟ
ᱦᱩᱸ ᱞᱟᱹᱭ ᱫᱟᱞᱞᱤ ᱵᱟᱦᱟ ᱵᱚᱸᱜᱟᱮ ᱡᱟᱦᱟᱸ ᱠᱷᱰ ᱠᱚ ᱵᱮᱱᱟᱣ ᱫᱚ ᱦᱮᱸ ᱵᱟᱝ ᱾ ᱚᱱᱟ ᱫᱚ ᱪᱮᱫᱟᱜ ᱠᱚ ᱵᱮᱱᱟᱣᱟ
ᱚᱱᱟ ᱦᱚᱸ ᱵᱟᱞᱤᱧ ᱞᱟᱹᱭ ᱫᱟᱲᱮᱭᱟᱜ ᱠᱟᱱᱟ ᱛᱟᱦᱮᱸᱫ ᱟᱵᱤᱱᱟᱜ ᱵᱟᱲᱟᱭ ᱢᱮᱱᱟᱜ ᱛᱟᱵᱤᱱᱟ
ᱵᱟᱰᱟᱭ ᱵᱟᱹᱱᱩᱜ ᱟᱠᱟᱫ ᱛᱟᱹᱟᱞᱞᱤᱧᱟ ᱟᱹᱰᱤ ᱜᱟᱱ ᱜᱮ ᱵᱟᱰᱟᱭ ᱫᱚ ᱵᱟᱹᱱᱩᱜ ᱟᱠᱟᱫ ᱛᱟᱹᱞᱤᱧᱟ ᱱᱚᱣᱟ ᱠᱚᱫᱚ
ᱴᱷᱤᱠ ᱟᱪᱷᱮ ᱛᱟᱦᱚᱞᱮ ᱚᱱᱟ ᱠᱚᱫᱚ ᱠᱷᱟᱱᱡ ᱵᱟᱰᱟᱭ ᱵᱟᱹᱱᱩᱜᱼᱟ ᱟᱨᱚ ᱮᱴᱟᱜᱟᱜ ᱴᱚᱯᱤᱠ ᱱᱤᱭᱮ ᱨᱚᱯᱚᱲᱟᱞᱟᱝ ᱦᱮᱸᱥᱮ
ᱦᱮᱸ ᱦᱮᱸ ᱥᱚᱦᱨᱟᱭ ᱵᱟᱨᱮᱛᱮ ᱠᱟᱹᱴᱤᱡ ᱞᱟᱝ ᱨᱚᱯᱚᱲ ᱞᱮᱱᱠᱷᱟᱱ ᱵᱮᱥ ᱠᱚᱜᱼᱟ ᱾ ᱵᱚᱨᱟᱭ ᱦᱳᱭ
ᱦᱳᱭ ᱵᱟᱠᱷᱟᱡ ᱥᱚᱨᱦᱟᱭ ᱫᱚ ᱦᱩᱭᱩᱜ ᱠᱟᱱᱟ ᱟᱵᱚ ᱫᱚ ᱢᱚᱬᱮ ᱥᱤᱧᱝ ᱢᱚᱬᱮ ᱧᱤᱫᱟᱹ ᱵᱚᱱ ᱢᱟᱱᱟᱣ ᱛᱟᱦᱮᱸᱜᱼᱟ ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟᱛᱮ ᱦ ᱦᱮᱸ ᱥᱮ ᱥᱵᱷᱟᱨᱮ ᱛ ᱪᱤᱞᱮ ᱵᱚᱱ ᱠᱷᱩᱱᱴ ᱠᱚᱜ?
ᱥᱚᱦᱨᱟᱭ ᱨᱮᱫᱚ ᱰᱟᱝᱨᱤ ᱠᱚ ᱠᱷᱩᱱᱴᱟᱹᱣ ᱠᱚᱜᱮᱭᱟ ᱮᱱᱛᱮ
ᱟᱪᱪᱷᱟ ᱦᱳᱭ ᱚᱱᱠᱟ ᱜᱮᱴᱟᱝ
ᱟᱨ ᱟᱹᱰᱤ ᱟᱹᱰᱤ ᱟᱭᱢᱟ ᱫᱤᱥᱚᱢ ᱨᱮᱜᱮ ᱡ ᱥᱮᱮ ᱟᱹᱰᱤ ᱟᱹᱰᱤ ᱢᱟᱱᱮ ᱟᱹᱰᱤ ᱨᱚᱠᱚᱢ ᱠᱟᱛᱮ ᱠᱚ ᱠᱷᱩᱱᱴᱟᱹ ᱠᱚᱣᱟ ᱾ ᱡᱮᱢᱚᱱ ᱟᱞᱮ ᱱᱚᱛᱮ ᱢᱟᱠᱚ ᱠᱷᱩᱱᱴᱟᱹᱣ ᱠᱚᱣᱟ ᱱᱚᱝᱠᱟ ᱞᱮᱠᱟ ᱩ ᱪᱮᱫ ᱠᱚ ᱞᱟᱹᱭᱟ ᱰᱟᱝᱨᱤ ᱚᱱᱟ ᱠᱷᱩᱱᱴᱤ ᱡᱟᱦᱟᱸ ᱵᱤᱫ ᱠᱟᱛᱮᱜ ᱚᱸᱰᱮ ᱛᱚᱞ ᱠᱟᱛᱮᱜ ᱚᱱᱟ ᱦᱟᱨᱛᱟ ᱛᱮᱠᱚ ᱚᱱᱟ ᱛᱮᱠᱚ ᱪᱟᱨᱦᱟᱣ ᱠᱚᱣᱟ ᱠᱚ ᱦᱮᱸ ᱵᱟᱝ? ᱠᱤᱱᱛᱩ ᱟᱹᱰᱤ ᱟᱭᱢᱟ ᱫᱤᱥᱚᱢ ᱨᱮᱜᱮ ᱢᱟᱱᱮ ᱟᱸᱡᱚᱢ ᱵᱟᱲᱟ ᱦᱩᱭ ᱟᱠᱟᱱᱟ ᱧᱮᱞ ᱫᱚ ᱵᱟᱝ ᱾ ᱢᱟᱱᱮ ᱢᱤᱫᱴᱟᱝ ᱜᱚᱰᱟ ᱨᱮ ᱰᱟᱝᱨᱤ ᱠᱚ ᱞᱟᱜᱟ ᱤᱫᱤ ᱠᱚᱣᱟ ᱟᱨ ᱢᱤᱫᱴᱟᱝ ᱪᱮᱫ ᱪᱮᱫ ᱵᱮᱞᱮ ᱥᱮ ᱪᱮᱫ ᱛᱟᱨᱠᱚ ᱫᱚᱦᱚ ᱠᱟᱜᱼᱟ ᱚᱱᱟ ᱾ ᱞᱮᱵᱮᱫ ᱦᱚᱪᱚ ᱠᱚᱣᱟ ᱥᱮᱠᱚ ᱪᱤᱠᱟᱹ ᱦᱚᱪᱚ ᱠᱚᱣᱟ ᱢᱟᱱᱮ ᱚᱱᱠᱟᱞᱤᱧ ᱟᱸᱡᱚᱢ ᱟᱠᱟᱫᱼᱟ ᱟᱹᱞᱤᱧ ᱾
ᱦᱮᱸ ᱚᱠᱟ ᱫᱤᱥᱚᱢ ᱥᱮᱱᱟᱜ ᱚᱠᱟᱮᱠᱟ ᱤᱭᱟᱹ ᱢᱮᱱᱟᱜᱼᱟ ᱠᱷᱟᱱᱡ ᱟᱹᱨᱤᱪᱟᱹᱞᱤ ᱦᱮᱸ
ᱦᱳᱭ ᱦᱳᱭ
ᱴᱷᱤᱠ ᱟᱪᱷᱮ ᱟᱨ ᱪᱮᱫ ᱠᱚ ᱠᱩᱞᱤ ᱡᱮᱤᱱᱟ?
ᱟᱨ ᱟᱨ ᱵᱤᱱ ᱞᱟᱹᱭ ᱫᱟᱲᱮᱭᱟᱜᱼᱟ ᱠᱤ ᱠᱤ ᱡᱮ ᱢᱟᱱᱮ ᱥᱚᱦᱨᱟᱭ ᱨᱮ ᱰᱟᱝᱨᱤ ᱪᱮᱫᱟᱜ ᱢᱟᱱᱮ ᱠᱚ ᱪᱷᱚᱯ ᱠᱚᱣᱟ ᱠᱚ
ᱦ ᱵᱟᱨ ᱱᱚᱣᱟ ᱵᱟᱨᱮ ᱛ ᱠᱷᱟᱭᱟᱨ ᱵᱟᱲᱟᱟᱣ ᱛ ᱞ
ᱦᱩᱸ
ᱟᱹᱵᱤᱱ ᱢᱟ ᱵᱟᱰᱟᱭ ᱠᱷᱚᱱ ᱵᱟᱰᱟᱭ ᱞᱟᱹᱭᱟᱵᱤᱱ ᱡᱮ
ᱦᱮᱸ ᱟᱹᱞᱤᱧᱟᱜ ᱞᱟᱹᱭ ᱞᱮᱠᱟ ᱛᱮᱫᱚ, ᱛᱚ ᱪᱮᱫ ᱞᱮᱠᱟᱞᱤᱧ ᱞᱟᱹᱭᱟ ᱟᱹᱞᱤᱧ ᱦᱚᱸ ᱢᱟᱱᱮ ᱵᱷᱟᱜᱮ ᱞᱮᱠᱟ ᱢᱟ ᱵᱟᱝᱞᱤᱧ ᱵᱟᱰᱟᱭ᱾
ᱦᱩᱸ ᱟᱪᱷᱟ ᱛᱟᱦᱚᱞᱮ ᱥᱟᱠᱨᱟᱛ ᱥᱟᱠᱨᱟᱛ ᱵᱟᱨᱮᱛᱮ ᱢᱟ ᱞᱟᱹᱭ ᱵᱤᱱ?
ᱥᱟᱠᱨᱟᱛ ᱵᱟᱨᱮᱛᱮ ᱞᱟᱹᱭ ᱵᱤᱱ ᱢᱟ ᱟᱹᱞᱤᱧ ᱠᱤᱪᱷᱩ ᱡᱩᱫᱤ ᱛᱮᱞᱟᱞᱤᱧ ᱮᱢ ᱫᱟᱲᱮᱭᱟᱜ ᱠᱷᱱ ᱚᱱᱠᱟᱱᱟᱜ
ᱦᱳᱭ ᱛᱟᱦᱚᱞᱮ ᱟᱵᱚ ᱥᱟᱠᱨᱟᱛ ᱤᱭᱟᱹ ᱥᱟᱠᱨᱟᱛ ᱨᱮᱦᱚᱸ ᱢᱤᱫᱴᱟᱝ ᱯᱚᱨᱚᱵᱽ ᱠᱟᱱ ᱛᱟᱵᱚᱱᱟ ᱛᱚ ᱥᱟᱠᱨᱟᱛ ᱨᱮ ᱪᱮᱫ ᱵᱚᱱ ᱮᱱᱮᱡ ᱜᱮᱭᱟ᱾
ᱟᱺ ᱥᱟᱠᱨᱟᱛ ᱨᱮ ᱫᱚ ᱩ ᱪᱮᱫ ᱮᱱᱮᱡ ᱠᱚ ᱞᱟᱹᱭ ᱫᱚ ᱚᱱᱮ ᱪᱮᱫ ᱮᱱᱮᱡ ᱨᱮᱠᱚ ᱞᱟᱹᱭᱟ ᱟᱹᱞᱤᱧ ᱦᱚᱸ ᱴᱷᱤᱠ ᱧᱩᱛᱩᱢ ᱫᱚ ᱵᱟᱝᱞᱤᱧ ᱵᱟᱰᱟᱭᱟ ᱦᱟᱸᱜ ᱠᱷᱟᱱ᱾
ᱦᱳᱭ ᱜᱟᱹᱲᱤ ᱮᱱᱮᱡ ᱠᱚ ᱞᱟᱹᱭ ᱜᱮᱭᱟ᱾
ᱦᱳᱭ ᱦᱳᱭ ᱜᱟᱹᱰᱤ ᱮᱱᱮᱡ ᱠᱚ ᱞᱟᱹᱭ ᱜᱮᱭᱟ᱾ ᱜᱟᱹᱲᱤ ᱟᱥᱮᱱ ᱥᱮ ᱪᱮᱫ
ᱛᱟᱯᱚᱨᱮ ᱟᱵᱚ ᱫᱚ ᱞᱟᱜᱽᱲᱮ ᱦᱚᱸᱵᱚᱱ ᱮᱱᱮᱡ ᱜᱮᱭᱟ, ᱢᱮᱱᱠᱷᱟᱱ ᱱᱮᱛᱟᱨ ᱫᱚ ᱞᱟᱜᱽᱲᱮ ᱫᱚ ᱵᱟᱝᱠᱚ ᱮᱱᱮᱡ ᱜᱮ-ᱟ᱾
ᱚ,
ᱚᱱᱠᱟ
ᱟᱪᱷᱟ ᱚᱱᱟ ᱜᱟᱹᱲᱤ ᱮᱱᱮᱡ ᱪᱮᱫᱟᱜ ᱠᱚ ᱮᱱᱮᱡ ᱜᱮᱭᱟ ᱥᱟᱠᱨᱟᱛ ᱨᱮ?
ᱦᱮᱸ
ᱜᱰᱤ ᱮᱱᱮᱡ ᱪᱮᱫᱟᱜ ᱠᱚ ᱱᱤᱡ ᱜᱮ ᱥᱟᱠᱨᱟᱛ ᱨᱮ?
ᱦᱳᱭ ᱚᱱᱟ ᱵᱟᱨᱮ ᱛᱮᱦᱸ ᱠᱷᱟᱡ ᱵᱟᱰᱟᱭ ᱵᱟᱹᱱᱩᱜ ᱛᱟᱹᱞᱤᱧᱟ ᱠᱷᱟᱡ᱾
ᱦᱮ ᱛᱚ
ᱟᱪᱷᱟ ᱟᱨᱚ ᱥᱟᱠᱨᱟᱛ ᱨᱮᱫ ᱤᱭᱟᱹ ᱤᱭᱟᱹ ᱯᱤᱴᱷᱟᱹ ᱠᱚᱵᱤᱱ ᱡᱚᱢ ᱵᱟᱲᱟ ᱠᱟᱜ-ᱟ ᱥᱮ ᱵᱟᱝ?
ᱦᱮᱸ ᱥᱟᱠᱨᱟᱛ ᱨᱮ ᱫᱚ ᱟᱞᱮᱥᱮᱫ ᱢᱟᱠᱚ ᱯᱤᱴᱷᱟᱹ ᱵᱟᱲᱟᱭ ᱜᱮᱭᱟ ᱛᱚ ᱡᱚᱢ ᱠᱟᱜ ᱜᱮᱭᱟᱞᱤᱧ᱾ ᱟᱞᱮ ᱥᱮᱫ ᱫᱚ ᱥᱟᱠᱨᱟᱛ ᱨᱮᱫᱚ ᱠᱚ ᱡᱤᱞ ᱯᱤᱴᱷᱟᱭ ᱜᱮᱭᱟ᱾ ᱟᱨ ᱟᱫᱷᱟ ᱤᱭᱟᱹ ᱟᱸᱡᱚᱢ ᱦᱩᱭ ᱟᱠᱟᱱᱟᱟᱱᱟ ᱡᱮ ᱥᱩᱱᱩᱢ ᱯᱤᱴᱷᱟᱹᱭᱟᱠᱚ ᱩᱱ ᱥᱚᱢᱟᱹᱭ ᱫᱚ᱾ ᱥᱮ ᱡᱷᱟᱠᱟ ᱯᱤᱴᱷᱟᱹ ᱠᱚ ᱢᱮᱛᱟᱜ-ᱟ᱾
ᱢᱮᱱᱠᱷᱟᱱ ᱥᱩᱱᱩᱢ ᱯᱤᱴᱷᱟᱹ ᱫᱚ ᱱᱚᱣᱟ ᱫᱚ ᱵᱟᱝ ᱠᱟᱱᱟ ᱛᱚ᱾
ᱦᱮ ᱦᱮᱸ ᱟᱞᱮ ᱥᱮᱫ ᱢᱟᱠᱚ ᱡᱤᱞ ᱯᱤᱴᱷᱟᱹᱭ ᱜᱮᱭᱟ᱾
ᱦᱳᱭ ᱚᱱᱟ ᱫᱤᱥᱚᱢ ᱥᱮᱫ ᱦᱚᱸᱠᱚ ᱡᱤᱞ ᱯᱤᱴᱷᱟᱹᱭ ᱜᱮᱭᱟ᱾ ᱮᱱ ᱠᱷᱟᱡ ᱟᱫᱚ ᱯᱤᱴᱷᱟᱹ ᱠᱚᱫᱚ ᱵᱤᱱ ᱵᱟᱲᱟᱭ ᱜᱮᱭᱟ ᱥᱮ ᱵᱟᱝ?
ᱦᱮᱸ ᱯᱤᱴᱷᱟᱹ ᱠᱚᱫᱚ ᱦᱟᱞᱠᱟ ᱫᱚ ᱢᱟᱱᱮ ᱵᱟᱰᱟᱭ ᱜᱮᱭᱟᱞᱤᱤᱧ ᱠᱟᱹᱴᱤᱡ ᱫᱚ᱾
ᱟᱪᱷᱟ ᱦᱳᱭ ᱥᱮᱲᱟ ᱠᱟᱜ ᱠᱷᱟᱱ ᱟᱹᱰᱤ ᱱᱟᱯᱟᱭᱚᱜ-ᱟ, ᱟᱨ ᱛᱟᱦᱚᱞᱮ ᱪᱮᱫ ᱥᱟᱠᱟᱢ ᱨᱮᱯᱮ ᱯᱤᱴᱷᱟᱹᱭ ᱜᱮᱭᱟ ᱟᱯᱮ ᱫᱤᱥᱚᱢ ᱥᱮᱫ ᱫᱚ?
ᱟᱞᱮᱥᱮᱫ ᱢᱟ ᱱᱚᱛᱮ ᱵᱤᱨ ᱢᱮᱱᱟᱜ-ᱟ᱾ ᱛᱚ ᱡᱚᱛᱚᱴᱟ ᱞᱤᱧ ᱵᱟᱲᱟᱭᱟ, ᱥᱟᱨᱡᱚᱢ ᱥᱟᱠᱟᱢ ᱨᱮᱜᱮ ᱠᱚ ᱯᱤᱴᱷᱟᱭ ᱜᱮᱭᱟ᱾ ᱟᱞᱮ ᱫᱚ ᱥᱟᱨᱡᱚᱢ ᱥᱟᱠᱟᱢ ᱨᱮᱜᱮᱞᱮ ᱯᱤᱴᱷᱟᱹᱭ ᱜᱮᱭᱟᱹ᱾
ᱟᱪᱷᱟ ᱡᱮᱢᱚᱱ ᱮᱴᱟᱜ ᱫᱤᱥᱚᱢ ᱥᱮᱫ ᱫᱚ ᱠᱟᱭᱨᱟ ᱥᱟᱠᱟᱢ ᱠᱚᱨᱮ ᱠᱚ
ᱦᱮᱸ ᱠᱟᱭᱨᱟ ᱥᱟᱠᱟᱢ ᱠᱚᱨᱮ ᱠᱚ ᱯᱤᱴᱷᱟᱹᱭ ᱜᱤᱭᱟ ᱮᱴᱟᱜ ᱫᱤᱥᱚᱢ ᱠᱚᱨᱮ ᱦᱚ᱾
ᱦᱮᱸ ᱦᱳᱭ ᱥᱟᱠᱨᱟᱛ ᱵᱟᱨᱮ ᱛᱮᱢᱟ ᱨᱚᱯᱚᱲ ᱮᱱᱟᱞᱟᱝ᱾ ᱛᱟᱦᱚᱞᱮ ᱱᱤᱛᱚᱜ ᱫᱚ ᱨᱚᱯᱚᱲᱞᱟᱝ ᱜᱚᱢᱦᱟ᱾
ᱦᱮᱸ
ᱜᱚᱢᱦᱟ ᱫᱚᱦᱚ ᱠᱷᱟᱡ ᱤᱭᱟᱹ ᱢᱟᱱᱮ ᱜᱚᱢᱦᱟ ᱨᱮᱫᱚ ᱪᱮᱫ ᱠᱚ ᱯᱤᱴᱷᱟᱹ ᱠᱮᱭᱟ?
ᱦᱚ ᱜᱚᱢᱦᱟ ᱫᱚ ᱛᱟᱞᱮ ᱩᱱ ᱥᱩᱢᱚᱭ ᱛᱟᱞ ᱛᱟᱞᱮ ᱜᱮᱠᱚ ᱯᱤᱴᱷᱟᱹᱭ ᱜᱮᱭᱟ ᱠᱚ ᱜᱚᱢᱦᱟ ᱨᱮᱫᱚ᱾ ᱟᱨ ᱟᱞᱮᱥᱮᱫ ᱢᱟ ᱜᱚᱢᱦᱟ ᱨᱮᱫᱚ, ᱰᱩᱵᱳᱩᱜ ᱜᱮᱭᱟ ᱠᱚ ᱚᱱᱟ ᱛᱟᱞᱮᱜ ᱜᱮ, ᱟᱨ ᱚᱱᱮ ᱪᱮᱫ ᱥᱟᱠᱟᱢ ᱠᱚ ᱢᱮᱛᱟᱜ ᱟᱨ ᱰᱚᱜᱚᱨ ᱥᱟᱠᱟᱢ ᱪᱮᱫ ᱥᱟᱠᱟᱢ ᱠᱚ ᱢᱮᱛᱟᱜ, ᱚᱱᱟ ᱨᱮᱜᱮᱠᱚ ᱯᱤᱴᱷᱟᱹᱭ ᱜᱮᱭᱟ ᱟᱞᱮᱥᱮᱫ ᱢᱟ᱾
ᱟᱪᱷᱟ ᱦᱳᱭ ᱚᱱᱠᱟ ᱜᱚᱢᱦᱟ ᱨᱮ ᱵᱟᱝᱠᱟᱱᱡ ᱤᱭᱟᱹ ᱰᱩᱢᱵᱩᱜ ᱟᱠᱚ ᱟᱨᱠᱚ ᱰᱚᱜᱚᱨ ᱥᱟᱠᱟᱢ ᱨᱮᱠᱚ ᱯᱤᱴᱷᱟᱹᱭᱟᱡ᱾
ᱦᱳᱭ ᱦᱳᱭ
ᱢᱟ ᱟᱨ ᱚᱱᱠᱟᱱᱟᱜ ᱠᱩᱠᱞᱤ ᱡᱩᱫᱤ ᱢᱮᱱᱟᱜ ᱛᱟᱵᱤᱱᱟ ᱢᱟ ᱞᱟᱹᱭ ᱵᱤᱱ
ᱜᱩᱢᱦᱟᱞ ᱤᱫᱤ ᱠᱟᱛᱮ ᱫᱚ ᱵᱟᱝᱞᱤᱧ ᱞᱟᱹᱭ ᱫᱟᱲᱮᱭᱟᱜ ᱠᱟᱱᱟ ᱚᱱᱠᱟᱱᱟᱜ ᱫᱚ ᱵᱟᱝᱞᱤᱧ ᱫᱤᱥᱟᱹᱭᱮᱫᱟ ᱛᱚ ᱟᱢᱵᱟᱵᱚᱛᱤ ᱦᱚᱞᱟ ᱢᱟᱸᱫᱷᱮᱨ ᱯᱟᱨᱚᱢᱮᱱᱟ ᱟᱢᱵᱟᱵᱚᱛᱤ ᱨᱮᱫᱚ ᱪᱤᱫ ᱠᱩ ᱠᱚ ᱡᱚᱢ ᱜᱮᱭᱟ?
ᱦᱳᱭ ᱟᱢᱵᱟ ᱵᱟᱛᱤ ᱨᱮᱫᱚ ᱠᱟᱹᱡ ᱠᱟᱱᱴᱷᱟᱲ ᱠᱷᱟᱹᱡᱟᱹᱲᱤ ᱠᱚ ᱡᱚᱢ ᱜᱮᱭᱟ, ᱚᱱᱟ ᱥᱟᱶᱛᱮ ᱯᱤᱴᱷᱟᱹ ᱞᱟᱴᱷᱟ ᱚᱱᱟ ᱠᱚᱦᱚᱸ ᱦᱩᱭᱩᱜ ᱜᱮᱭᱟ᱾
ᱤᱱᱟᱹ ᱥᱟᱶᱛᱮ ᱩᱞ ᱵᱤᱞᱤ ᱦᱚᱸ ᱠᱟᱱᱴᱷᱟᱲ ᱵᱤᱞᱤ᱾
ᱦᱳᱭ ᱦᱮ ᱱᱚᱣᱟ ᱠᱚᱫᱚ ᱥᱟᱱᱟᱢ ᱜᱮ ᱟᱫᱚ ᱚᱠᱟ ᱚᱠᱟ ᱫᱤᱥᱚᱢ ᱥᱮᱫ ᱫᱚ ᱡᱮ ᱟᱢᱵᱟᱵᱚᱛᱤᱨᱮ ᱯᱚᱨᱚᱵᱽ ᱦᱚᱸᱠᱚ ᱫᱚᱦᱚᱭ ᱜᱮᱭᱟ᱾
ᱦᱮᱸ ᱦᱮᱸ ᱟᱞᱮᱥᱮᱫ ᱦᱚᱸ ᱟᱢᱵᱟᱵᱚᱛᱤ ᱨᱮᱫᱚ ᱯᱚᱨᱚᱵᱽ ᱫᱚ ᱦᱩᱭᱩᱜ ᱜᱮᱭᱟ᱾
ᱟᱪᱪᱷᱟ ᱦᱳᱭ
ᱦᱳᱭ᱾
ᱟᱹᱰᱤ ᱱᱟᱯᱟᱭ ᱯᱚᱨᱚᱵᱽ ᱵᱩᱱ ᱢᱮᱱᱠᱷᱟᱱ ᱟᱵᱚ ᱡᱮ ᱱᱚᱜ-ᱚᱭ ᱥᱟᱱᱛᱟᱲ ᱥᱟᱶᱛᱟ ᱨᱮ ᱧᱮᱞᱚᱜ ᱠᱟᱱᱟ ᱡᱮ ᱯᱟᱛᱟ ᱪᱷᱟᱛᱟ ᱨᱮᱜᱮ ᱫᱚᱢᱮ ᱡᱩᱣᱟᱹᱱ ᱠᱚᱠᱚ ᱞᱟᱦᱟ ᱟᱠᱟᱱᱟ, ᱢᱮᱱᱠᱷᱟᱱ ᱚᱞᱚᱜ
ᱦᱮᱸ ᱚᱞᱚᱜ ᱯᱟᱲᱦᱟᱜ ᱨᱮᱫᱚ ᱠᱚ ᱛᱟᱭᱚᱢ ᱠᱟᱱᱟ, ᱚᱱᱟ ᱵᱟᱨᱮᱛᱮ ᱟᱵᱤᱱ ᱪᱮᱫ ᱞᱟᱹᱭ ᱥᱟᱱᱟᱭᱮᱫ ᱵᱤᱱᱟ ᱢᱟᱱᱮ ᱠᱟᱹᱴᱤᱡ ᱞᱟᱹᱭ ᱵᱤᱱ ᱥᱮ ᱚᱱᱟ ᱵᱟᱨᱮᱛᱮ ᱪᱮᱫ ᱟᱵᱤᱱᱟᱜ ᱢᱚᱛᱟᱢᱚᱛ᱾
ᱦᱳᱭ ᱟᱹᱞᱤᱧ ᱠᱟᱹᱴᱤᱡ ᱞᱤᱧ ᱞᱟᱹᱭᱟ ᱠᱷᱟᱡ ᱱᱚᱣᱟ ᱨᱮᱜᱮ ᱡᱚᱛᱚᱥᱴᱚ ᱟᱸᱡᱚᱢ ᱞᱮᱠᱷᱟᱱ ᱤᱭᱟᱹ ᱚᱱᱮ ᱡᱟᱦᱟᱸᱭ ᱠᱚ ᱦᱟᱯᱮᱱ ᱫᱤᱱ ᱠᱚ ᱟᱸᱡᱚᱢᱟ ᱢᱟᱱᱮ ᱟᱹᱨᱩ ᱯᱷᱮᱨᱟᱣ ᱨᱮᱱᱟᱜ ᱠᱚ ᱪᱮᱥᱴᱟᱭᱟ ᱡᱮ ᱱᱚᱜ-ᱚᱭ ᱢᱟᱱᱮ ᱟᱠᱷᱲᱟ ᱨᱮᱱᱟᱜ ᱢᱟᱹᱱ ᱫᱚ ᱟᱠᱷᱲᱟ ᱛᱟᱞᱟ ᱨᱮᱜᱮ, ᱢᱮᱱᱠᱷᱟᱱ ᱯᱟᱲᱦᱟᱣ ᱢᱟᱹᱱ ᱫᱚᱢ ᱧᱟᱢᱟ ᱫᱤᱥᱟᱹᱢ ᱦᱚᱲ ᱛᱟᱞᱟᱨᱮ ᱦᱮᱸᱥᱮ
ᱦᱳᱭ ᱦᱳᱭ᱾
ᱡᱟᱦᱟᱸ ᱨᱮᱢ ᱮᱱᱮᱡ ᱥᱮᱨᱮᱧᱟ ᱚᱸᱰᱮ ᱫᱚ ᱟᱢ ᱴᱷᱤᱠ ᱜᱮ ᱴᱟᱢᱟᱠ ᱛᱩᱢᱫᱟᱜ ᱮᱢ ᱨᱩ ᱫᱟᱲᱮᱭᱟᱜ-ᱟ᱾ ᱚᱸᱰᱮ ᱚᱸᱰᱮᱱᱟᱜ ᱢᱟᱹᱱ ᱫᱚ ᱚᱸᱰᱮ ᱜᱮᱢ ᱧᱟᱢᱟ, ᱢᱮᱱᱠᱷᱟᱱ ᱟᱢ ᱚᱞ ᱯᱟᱲᱦᱟᱣ ᱠᱟᱛᱮᱜ ᱡᱩᱫᱤ ᱢᱟᱨᱟᱝ ᱦᱩᱫᱟᱹᱢ ᱦᱟᱢᱮᱴᱟ ᱚᱸᱰᱮᱠᱷᱟᱱ ᱫᱤᱥᱚᱢ ᱦᱚᱲ ᱛᱟᱞᱟᱨᱮᱢ ᱤᱭᱟᱹᱜ-ᱟ ᱩᱯᱨᱩᱢᱚᱜ-ᱟ ᱢᱮᱱᱠᱷᱟᱱ ᱟᱵᱚᱣᱟᱜ ᱥᱟᱶᱛᱟ ᱨᱮᱫᱚ ᱤᱭᱟᱹ ᱮᱱᱮᱡ ᱥᱮᱨᱮᱧ ᱫᱚᱨᱠᱟᱨ ᱜᱮ ᱛᱟᱵᱚᱱ ᱢᱮᱱᱠᱷᱟᱱ ᱚᱱᱠᱟᱱᱟᱜ ᱡᱟᱭᱜᱟ ᱨᱮᱵᱚᱱ ᱮᱱᱮᱡ ᱥᱮᱨᱮᱧ ᱢᱟ ᱡᱮᱢᱚᱱ ᱫᱚᱝ, ᱞᱟᱜᱽᱲᱮ, ᱵᱟᱦᱟ, ᱥᱚᱨ ᱦᱟᱭ ᱢᱟᱜ ᱢᱚᱬᱮ ᱱᱚᱣᱟ ᱠᱚᱨᱮ ᱫᱚ ᱴᱷᱤᱠ ᱜᱮᱭᱟ ᱢᱮᱱᱠᱷᱟᱱ ᱟᱹᱛᱷᱟᱹᱲᱤ ᱜᱮ ᱦᱟᱱᱟ ᱧᱩᱛᱩᱢ ᱛᱮ ᱱᱚᱣᱟ ᱧᱩᱛᱩᱢ ᱛᱮ ᱯᱟᱛᱟ ᱪᱷᱟᱛᱟ ᱦᱩᱭᱩᱜ ᱠᱟᱱᱟ, ᱢᱮᱱᱠᱷᱟᱱ ᱱᱚᱣᱟ ᱫᱚ ᱵᱟᱝ ᱫᱚᱨᱠᱟᱨ ᱤᱧᱟᱹᱜ ᱢᱮᱱ ᱛᱮᱫᱚ ᱦᱳᱭ ᱢᱟᱱᱮ ᱟᱵᱚᱣᱟᱜ ᱫᱚ ᱯᱚᱛᱮ ᱫᱤᱱ ᱜᱮ ᱯᱟᱛᱟ ᱪᱷᱟᱛᱟ ᱫᱚ ᱢᱮᱱᱟᱜ ᱜᱮᱭᱟ ᱦᱩᱸ᱾ ᱱᱚᱜ-ᱱᱚᱝᱠᱟ ᱢᱟ ᱟᱨᱚ ᱟᱵᱤᱱ ᱞᱟᱹᱭᱵᱤᱱ᱾
ᱦᱮᱸ ᱩᱸ ᱚᱱᱠᱟᱱᱟᱜ ᱢᱟ ᱵᱟᱝᱞᱤᱧ ᱫᱤᱥᱟᱹᱭᱮᱫᱟ ᱢᱟ ᱟᱹᱵᱤᱱ ᱜᱮ ᱞᱟᱹᱭ ᱵᱤᱱ᱾
ᱟᱞᱤᱧ ᱦᱚᱸᱛᱚ ᱵᱟᱞᱤᱧ ᱫᱤᱥᱟᱹᱭᱮ ᱟ ᱡᱮ ᱱᱚᱜ-ᱚᱭ ᱱᱤᱛᱚᱜ ᱠᱟᱹᱴᱤᱡᱼᱠᱟᱹᱴᱤᱡ ᱢᱟᱹᱭ ᱵᱟᱹᱵᱩ ᱛᱟᱠᱚ ᱯᱟᱛᱟ ᱪᱷᱟᱛᱟ ᱠᱚ ᱪᱟᱞᱟᱜ ᱠᱟᱱᱟ ᱟᱨ ᱱᱤᱛᱚᱜ ᱡᱮᱱᱟᱨᱮᱥᱮᱱ ᱨᱮ ᱧᱮᱞᱚᱜ ᱠᱟᱱᱟ ᱡᱮ ᱟᱹᱰᱤ ᱜᱮ ᱠᱚᱢ ᱩᱢᱮᱨ ᱨᱮᱠᱚ ᱵᱟᱹᱦᱩ ᱡᱟᱶᱟᱭᱚᱜ ᱠᱟᱱᱟ ᱠᱟᱱᱟ ᱢᱮᱱᱠᱷᱟᱱ ᱱᱚᱣᱟ ᱠᱚᱫᱚ ᱴᱷᱤᱠ ᱵᱟᱝ ᱠᱟᱱᱟ ᱛᱚ
ᱦᱩᱸ ᱦᱮᱸ
ᱢᱟ ᱞᱟᱹᱭ ᱵᱤᱱ ᱟᱵᱮᱱ᱾
ᱦᱮᱞᱳ᱾
ᱦᱮᱸ ᱟᱸᱡᱚᱢ ᱫᱟᱞᱤᱧ
ᱦᱳᱭ ᱱᱚᱝᱠᱟ ᱫᱚ ᱟᱵᱤᱱ ᱪᱮᱫ ᱵᱮᱤᱱ ᱞᱟᱹᱭᱟ ᱛᱤᱱᱟᱹᱜ ᱴᱟ ᱡᱚᱛᱷᱟᱛᱟ ᱠᱚᱢ ᱩᱢᱮᱨ ᱨᱮ ᱵᱟᱯᱞᱟ?
ᱱᱚᱝᱠᱟ ᱫᱚ ᱟᱹᱞᱤᱧᱟᱜ ᱢᱮᱱᱛᱮ ᱫᱚ ᱱᱚᱣᱟ ᱫᱚ ᱡᱚᱛᱷᱟᱛ ᱵᱟᱝ ᱴᱷᱤᱠᱟ ᱱᱚᱝᱠᱟ ᱫᱚ ᱟᱨᱠᱤ